ᱦᱮᱞᱳ
ᱦᱚᱸ ᱡᱚᱦᱟᱨ ᱜᱮ ᱜᱚᱝᱠᱮ ᱾
ᱦᱟᱸ ᱡᱚᱦᱟᱨ-ᱡᱚᱦᱟᱨ ᱾
ᱢᱟᱻ ᱟᱪᱪᱷᱟ ᱾
ᱪᱮ-ᱪᱤᱠᱟᱹᱭ ᱦᱩᱭᱩᱜ ᱠᱟᱱ ᱛᱮ ᱜᱚᱢᱠᱮ?
ᱚᱸ ᱧᱤᱛᱚᱜ ᱫᱚ ᱮᱢᱚᱱ ᱜᱮ ᱦᱟᱸᱜ ᱡᱤᱨᱟᱹᱣ ᱵᱟᱲᱟ ᱦᱩᱭ ᱠᱟᱱᱟ ᱾
ᱟᱪᱪᱷᱟ-ᱟᱪᱪᱷᱟ ᱛᱟᱦᱚᱞᱮ, ᱡᱚᱢ ᱵᱟᱲᱟ ᱠᱚᱫᱚ ᱦᱩᱭᱮᱱ ᱛᱟᱦᱚᱞᱮ?
ᱦᱮᱸ, ᱡᱚᱢ ᱵᱟᱲᱟ ᱠᱚᱫᱚ ᱦᱩᱭᱱᱟ ᱱᱤᱢ ᱢᱟᱪᱷᱟ ᱧᱚᱜ ᱜᱮᱭᱟ ᱟᱫᱚ ᱡᱚᱢ ᱠᱟᱛᱮᱜ ᱱᱤᱛᱚᱜ ᱫᱚ ᱦᱚᱜᱼᱚᱭ ᱫᱩᱲᱩᱵ ᱡᱤᱨᱟᱹᱣ ᱵᱟᱲᱟ ᱦᱩᱭ ᱟᱠᱟᱱᱟ ᱵᱚᱞᱮ ᱟᱞᱮ ᱠᱚᱫᱚ᱾ ᱟᱨ ᱟᱯᱮ?
ᱦᱮᱸ, ᱟᱞᱮ ᱦᱚᱸ ᱡᱚᱢ ᱦᱩᱭ ᱵᱟᱲᱟ ᱠᱟᱛᱮ ᱫᱚ ᱡᱤᱨᱟᱹᱣ ᱦᱩᱭ ᱟᱠᱟᱱ ᱜᱮᱭᱟ ᱱᱤᱛᱚᱜ ᱫᱚ ᱨᱟᱪᱟᱥᱮᱜ ᱨᱮ᱾ ᱟᱫᱚ ᱦᱳᱻᱭ ᱦᱚᱭᱮᱜ ᱠᱟᱱᱟ ᱛᱚ ᱟᱹᱰᱤ ᱵᱮᱥ ᱜᱮ ᱤᱹᱭᱠᱟᱹᱜ ᱠᱟᱱᱟ ᱨᱟᱪᱟ ᱥᱮᱜ ᱨᱮ ᱤᱱᱟᱹᱛᱮ ᱡᱤᱨᱟᱹᱣ ᱦᱩᱭ ᱠᱟᱱᱟ ᱾
ᱚ ᱦᱚᱸ ᱟᱪ ᱪᱮᱫ ᱩᱛᱩ ᱠᱚ ᱡᱚᱢ ᱵᱟᱲᱟᱭᱟ ᱦᱩᱭᱱᱟ ᱛᱚᱵᱮ ᱜᱚᱝᱠᱮ?
ᱟ
ᱪᱮᱜ ᱩᱛᱩ ᱠᱚ ᱡᱚᱢ ᱵᱟᱲᱟ ᱦᱩᱭᱱᱟ?
ᱩᱛᱩ ᱢᱟᱦᱟ ᱛᱤᱦᱤᱧ ᱫᱚ ᱦᱟᱹᱠᱳ ᱩᱛᱩ ᱾ ᱦᱟᱹᱠᱩ ᱥᱟᱛᱮ ᱯᱩᱨᱟᱹᱭ, ᱟᱹᱞᱩ, ᱟ-ᱡᱷᱤᱸᱜᱟᱹ ᱠᱩ ᱾
ᱦᱚᱸ-ᱦᱚᱸ-ᱦᱚ ᱾
ᱚᱱᱟ ᱥᱟᱶᱛᱮ ᱟᱨᱦᱚᱸ ᱦᱟᱹᱠᱩ ᱥᱤᱯᱤ ᱦᱚᱸ ᱛᱟᱦᱮᱸᱦ ᱠᱟᱱᱟ ᱠᱟᱹᱴᱤᱡ᱾
ᱦᱚᱸ ᱦᱚᱸ
ᱚ ᱟᱫᱚ ᱟᱯᱮ ᱜᱮᱫᱚ ᱪᱮᱫ ᱩᱛᱩ ᱯᱮ ᱡᱚᱢ ᱵᱟᱲᱟ ᱠᱮᱫᱟ?
ᱦᱮᱸ ᱟᱞᱮ ᱫᱚ ᱦᱟᱸᱜ ᱛᱤᱦᱤᱧ ᱫᱚ, ᱟᱹᱞᱩ ᱠᱚ ᱵᱷᱟᱡᱟ ᱞᱮᱫᱼᱟ ᱫᱟᱹᱞ ᱠᱚ ᱩᱛᱩ ᱞᱮᱫᱼᱟ᱾ ᱤᱱᱟᱹ ᱠᱟᱛᱮᱫ ᱚᱻ ᱤᱭᱟᱹ ᱪᱟᱹᱴᱱᱤ ᱛᱟᱦᱮᱸ ᱠᱟᱱᱟ ᱪᱤᱞᱤ ᱠᱚ ᱢᱮᱛᱟᱜᱼᱟ ᱚᱱᱟ ᱫᱚ ᱤᱭᱟᱹ ᱤᱭᱟᱹ ᱤᱭᱟᱹ ᱠᱚ ᱢᱮᱱᱟ ᱤᱭᱟᱹ ᱩᱱᱟᱹᱜ ᱵᱟᱝ ᱚᱱᱟ ᱩᱞ ᱪᱟᱹᱴᱱᱤ ᱾
ᱚ ᱟᱪᱪᱷᱟ ᱟᱪᱪᱷᱟ ᱦᱮ ᱦᱮ ᱴᱷᱤᱠ ᱾
ᱦᱩᱸ ᱾
ᱛᱟᱦᱚᱞᱮ ᱟᱯᱮ ᱥᱮᱫ ᱫᱚ ᱦᱚᱭ ᱦᱤᱸᱥᱤᱫ ᱫᱚ ᱱᱤᱭᱟᱹ ᱜᱷᱟᱹᱲᱤᱡ ᱫᱚ ᱚᱠᱟ ᱞᱮᱠᱟ?
ᱚᱸ ᱟᱞᱮ ᱥᱮ ᱢᱟ ᱦᱟᱜ ᱚᱸᱭ ᱯᱩᱱ ᱢᱚᱬᱮ ᱫᱤᱱ ᱠᱩ ᱦᱩᱭ ᱠᱟᱜᱽ ᱦᱩᱭᱱᱟ ᱴᱷᱤᱠ ᱛᱮ ᱥᱤᱛᱩᱝ ᱮ ᱟᱹᱰᱤ ᱞᱚᱞᱚ ᱟᱹᱭᱠᱟᱹᱜ ᱠᱟᱱᱟ ᱱᱤᱛ ᱦᱚᱸ ᱮᱠᱫᱚᱢ ᱾ ᱞᱚᱞᱚ ᱜᱮ ᱵᱩᱡᱷᱟᱹᱜ ᱠᱟᱱᱟ ᱱᱚᱛᱮ ᱢᱟ ᱟᱹᱰᱤ ᱛᱮ ᱥᱤᱛᱩᱝ ᱮᱼᱟ ᱟᱞᱮ ᱥᱮ ᱢᱟ ᱾ ᱟᱯᱮ ᱥᱮᱜ ᱜᱮ?
ᱮᱸ ᱟᱞᱮ ᱥᱮᱜ ᱦᱚᱸ ᱚᱝᱠᱟ ᱫᱷᱟᱨᱟ ᱜᱮ, ᱟᱫᱚ ᱛᱮᱦᱤᱧ ᱫᱚ ᱦᱟᱸᱜ ᱤᱱᱟᱹᱜ ᱫᱚ ᱵᱮᱲᱟᱣᱟᱜ ᱛᱟᱨᱟᱥ ᱫᱚ ᱵᱟᱝ ᱵᱷᱤᱡᱷᱟᱹᱣ ᱠᱟᱱᱟ ᱟᱫᱚ ᱛᱤᱦᱤᱧ ᱫᱚ ᱦᱟᱸᱜ ᱴᱷᱤᱠ ᱦᱟᱛᱟᱲ ᱜᱮᱭᱟ ᱠᱷᱟᱹᱞᱤ ᱦᱚᱭ ᱵᱟᱲᱟᱭᱮᱫ ᱠᱟᱱᱟᱭ ᱱᱤᱛᱚᱜ ᱦᱚᱸ ᱦᱚᱦᱚᱭᱮᱫ ᱠᱟᱱᱛᱮ ᱵᱮᱥ ᱫᱷᱟᱨᱟ ᱜᱮ ᱟᱹᱭᱠᱟᱹᱜ ᱠᱟᱱᱟ᱾ ᱟᱨ ᱠᱷᱟᱱ ᱢᱟ ᱦᱟᱸ ᱮᱢᱱᱤ ᱢᱟ ᱮᱠᱫᱚᱢ ᱯᱩᱨᱟᱹ ᱜᱮᱭᱟ ᱛᱚᱵᱮ ᱛᱟᱨᱟᱥ ᱛᱮᱜᱮ ᱢᱟ ᱮᱫᱚ ᱴᱷᱤᱠ ᱜᱚᱫ ᱠᱟᱜ ᱠᱟᱱᱟ ᱮᱠᱫᱚᱢ ᱟᱹᱰᱤ ᱜᱮ ᱞᱚᱞᱚ ᱜᱮ ᱟᱹᱭᱠᱟᱹᱜ ᱠᱟᱱᱟ ᱮᱠᱫᱚᱢ᱾
ᱚ ᱟᱪᱷᱟ ᱟᱪᱷᱟ ᱟᱪᱷᱟ ᱦᱩᱸ
ᱛᱟᱦᱚᱞᱮ ᱜᱚᱝᱠᱮ ᱟᱯᱮ ᱥᱮᱫ ᱫᱚ ᱤᱭᱟᱹ ᱵᱤᱨ ᱵᱩᱨᱩ ᱠᱚᱫᱚ ᱢᱮᱱᱟᱜ ᱟᱠᱟᱫᱟ ᱥᱮ?
ᱦᱚᱸ ᱟᱞᱮ ᱥᱮᱫ ᱫᱚ ᱵᱤᱨ ᱵᱩᱨᱩ ᱠᱚᱫᱚ ᱦᱟᱸᱜ ᱵᱟᱹᱱᱩᱜ ᱟᱠᱟᱫᱟ ᱚᱱᱠᱟ ᱫᱚ ᱟᱞᱮᱥᱮᱫ ᱫᱚ᱾ ᱢᱟᱱᱮ ᱪᱮᱫ ᱞᱮᱠᱚ ᱢᱮᱱᱼᱟ ᱵᱤᱨᱼᱵᱩᱨᱩ ᱢᱮᱱᱟᱜ ᱠᱟᱜ ᱜᱮᱭᱟ ᱛᱟᱦᱮᱱ ᱡᱤᱞᱤᱧ ᱧᱚᱜ ᱨᱮ ᱟᱞᱮ ᱠᱷᱚᱱ ᱫᱚ ᱟᱞᱮ ᱥᱩᱨ ᱨᱮᱫᱚ ᱤᱱᱟᱹᱜ ᱫᱚ ᱵᱟᱹᱱᱩᱜ ᱟᱠᱟᱫᱟ
ᱚ ᱟᱪᱪᱷᱟ ᱟᱪᱪᱷᱟ ᱟᱫᱚ ᱛᱟᱦᱚᱞᱮ ᱫᱟᱬᱟ ᱵᱟᱲᱟ ᱠᱚᱫᱚ ᱥᱮᱱ ᱵᱟᱲᱟ ᱦᱩᱭᱩᱜ ᱜᱮᱭᱟ ᱥᱮ ᱵᱟᱝ
ᱚ ᱱᱮᱛᱟᱨ ᱫᱚ ᱵᱤᱨ ᱵᱩᱨᱩ ᱥᱮᱫ ᱫᱚ ᱚᱱᱠᱟ ᱫᱟᱬᱟ ᱵᱟᱲᱟᱭ ᱫᱚ ᱥᱮᱱ ᱵᱟᱝ ᱦᱩᱭᱩᱜᱼᱟ ᱟᱨ ᱞᱟᱦᱟ ᱫᱚ ᱤᱭᱟᱹ ᱛᱟᱦᱮᱸ ᱠᱟᱱᱟ ᱢᱟᱱᱮ ᱠᱚ ᱵᱚᱞᱚ ᱦᱚᱪᱚᱜ ᱠᱟᱱ ᱛᱟᱦᱮᱱᱟ ᱵᱤᱨ ᱛᱚ ᱤᱱ ᱚᱠᱛ ᱫᱚ ᱥᱮᱱ ᱦᱤᱡᱩᱜ ᱦᱩᱭᱩᱜ ᱠᱟᱱ ᱛᱟᱦᱮᱱᱟ ᱛᱚ ᱱᱤᱛᱚᱜ ᱢᱟᱠᱚ ᱵᱤᱨ ᱢᱟ ᱱᱤᱛᱚᱜ ᱢᱟ ᱱᱮᱥᱱᱮᱞ ᱯᱟᱨᱠ ᱠᱚ ᱵᱮᱱᱟᱣ ᱠᱮᱫᱼᱟ ᱥᱮ
ᱟᱪᱷᱟ ᱟᱪᱷᱟ
ᱮᱠᱫᱚᱢ ᱜᱳᱴᱟ ᱮᱠᱫᱚᱢ ᱵᱮᱱᱟᱣ ᱠᱮᱫᱼᱟ ᱛᱚ ᱟᱹᱰᱤ ᱢᱟᱨᱟᱝ ᱡᱟᱭᱜᱟ ᱛᱮ ᱠᱟᱱᱟ ᱟᱹᱰᱤ ᱢᱟᱨᱟᱝ ᱟᱫᱚ ᱜᱚᱴᱟ ᱠᱩ ᱚᱸ ᱜᱷᱮᱨᱟᱣ ᱮᱥᱮᱫ ᱠᱮᱫᱟ ᱠᱚ
ᱚ ᱟᱪᱪᱷᱟ ᱟᱪᱪᱷᱟ
ᱚᱱᱟᱛᱮ ᱱᱤᱛᱚᱜ ᱫᱚ ᱮᱠᱫᱚᱢ ᱪᱟᱞᱟᱜ ᱜᱮ ᱵᱚᱱᱫᱚ ᱦᱩᱭᱩ ᱟᱠᱟᱱᱟ
ᱚᱻ ᱟᱪᱷᱟ ᱟᱪᱪᱷᱟ ᱟᱪᱪᱷᱟ
ᱦᱮᱸ
ᱟᱫᱚ ᱛᱟᱦᱚᱞᱮ ᱵᱤᱨ ᱵᱩᱨᱩ ᱢᱟ ᱚᱱᱮ ᱚᱱᱠᱟᱭᱮᱱᱟ ᱤᱭᱟᱹ ᱜᱟᱰᱟ ᱠᱚ
ᱜᱟᱰᱟ ᱠᱚᱫᱚ ᱜᱟᱰᱟ ᱠᱚᱫᱚ ᱢᱮᱱᱟᱜ ᱜᱮᱭᱟ ᱚᱱᱠᱟ ᱞᱟᱹᱴᱩ ᱜᱟᱰᱟ ᱦᱚᱸ ᱢᱮᱱᱟᱜᱼᱟ ᱤᱱᱟᱹᱠᱟᱛᱮᱫ ᱵᱚᱱ ᱚᱱᱠᱟ ᱠᱟᱹᱴᱤᱡ ᱧᱚᱜᱟᱜ ᱦᱚᱸ ᱤᱱᱟᱹ ᱠᱚᱛᱮ ᱚᱱᱠᱟ ᱡᱟᱦᱟᱸ ᱠᱮᱱᱮᱞ ᱠᱚ ᱥᱮ ᱡᱟ. ᱯᱟᱹᱭ ᱵᱚᱱ ᱢᱮᱛᱟᱜᱼᱟ ᱚᱱᱠᱟ ᱠᱷᱮᱛ ᱨᱮ ᱫᱟᱜ ᱨᱟᱠᱟᱵ ᱞᱟᱹᱜᱤᱫ ᱟᱞᱮ ᱥᱮᱫ ᱫᱚ ᱡᱚᱛᱚ ᱥᱩᱵᱤᱫᱷᱟ ᱜᱮ ᱢᱮᱱᱟᱜᱼᱟ ᱟ ᱟᱯᱮ ᱥᱮᱫ ᱜᱮ ᱪᱮᱫ ᱞᱮᱠᱟ ᱚᱱᱟ ᱠᱚ?
ᱟᱞᱮ ᱥᱮᱫ ᱫᱚ ᱢᱮᱱᱞᱠᱷᱟᱡ ᱫᱚ ᱱᱚᱜᱼᱚᱭ ᱵᱤᱨᱼᱵᱩᱨᱩ ᱠᱚᱦᱚᱸ ᱢᱟᱱᱮ ᱵᱟᱹᱱᱩᱜ ᱠᱟᱫᱟ ᱢᱟᱱᱮ ᱡᱤᱞᱤᱧ ᱜᱮ ᱢᱮᱱᱟᱜ ᱟᱠᱟᱫᱟ ᱡᱮᱢᱚᱱ ᱟᱯᱮᱫ ᱞᱮᱠᱟ ᱜᱮ ᱥᱟᱺᱜᱤᱧ ᱥᱮᱫ ᱨᱮᱜᱮ ᱢᱮᱱᱟᱜ ᱟᱠᱟᱫᱟ ᱥᱩᱨ ᱧᱚᱜ ᱠᱚᱨᱮ ᱫᱷᱟᱨᱮ ᱫᱚ ᱟᱹᱣᱨᱤᱭᱟᱜᱼᱟ ᱱᱚᱶᱟ ᱨᱮᱫᱚ ᱛᱟᱦᱮᱸ ᱠᱟᱱ ᱜᱮᱭᱟ ᱦᱩᱰᱤᱧ ᱦᱩᱰᱤᱧ ᱦᱩᱰᱤᱧ ᱢᱟᱪᱷᱟ ᱧᱚᱜ ᱟᱫᱚ ᱚᱱᱟ ᱠᱚᱫᱚ ᱦᱟᱸᱜ ᱠᱚ ᱢᱟᱜ ᱥᱟᱯᱷᱟ ᱵᱟᱲᱟ ᱠᱟᱫᱟ ᱱᱤᱛᱚᱜ ᱫᱚ ᱵᱟᱹᱱᱩᱜ ᱟᱠᱟᱫᱟ
ᱦᱚᱸ ᱦᱚᱸ ᱦᱚᱸ ᱟᱪᱪᱷᱟ ᱟᱪᱪᱷᱟ
ᱟᱨ ᱚᱱᱟ ᱡᱟᱦᱟᱸ ᱜᱟᱰᱟ ᱠᱚ ᱤᱭᱟᱹ ᱠᱮᱱᱮᱞ ᱥᱮ ᱵᱤᱞ ᱠᱚ ᱱᱚᱣᱟ ᱠᱚᱫᱚ ᱦᱟᱸᱜ ᱥᱮᱨᱚᱠᱚᱢ ᱵᱟᱹᱱᱩᱜ ᱟᱠᱟᱫᱟ ᱠᱷᱟᱹᱞᱤ ᱢᱤᱫᱴᱮᱡ ᱜᱤ ᱢᱮᱱᱟᱜ ᱟᱠᱟᱫᱟ ᱚᱱᱟ ᱫᱚ ᱦᱟᱸᱜ ᱚᱱᱮ ᱡᱟᱦᱟᱸ ᱫᱟᱜ ᱞᱤᱸᱜᱤᱱ ᱪᱟᱞᱟᱜᱼᱟ ᱟᱨᱠᱤ ᱚᱱᱟ ᱤᱭᱟᱹ ᱠᱷᱟᱹᱲᱤ ᱠᱚ ᱢᱮᱛᱟᱜ ᱠᱟᱱᱟ
ᱦᱩᱸ ᱦᱩᱸ ᱦᱩᱸ
ᱚᱱᱟ ᱜᱮ ᱢᱮᱱᱟᱜ ᱟᱠᱟᱫᱟ ᱟᱫᱚ ᱱᱤᱛᱚᱜ ᱦᱟᱸᱜ ᱫᱟᱜ ᱢᱟ ᱦᱟᱜ ᱟᱸᱡᱮᱫ ᱟᱠᱟᱱᱟ ᱟᱫᱚ ᱫᱟᱜ ᱫᱚ ᱵᱟᱹᱱᱩᱜᱼᱟ ᱟᱨ ᱠᱷᱟᱡ ᱫᱚ ᱱᱚᱱᱛᱮ ᱫᱚ ᱠᱷᱟᱞᱤ ᱚᱱᱟ ᱰᱤᱜᱷᱤ ᱠᱚ ᱢᱮᱱᱟᱜ ᱵᱟᱲᱟᱣᱟ ᱚᱱᱟᱜᱮ ᱟᱨᱠᱟᱡ ᱫᱚ ᱵᱟᱹᱱᱩᱜᱼᱟ
ᱚᱸ ᱟᱪᱷᱟ ᱟᱪᱷᱟ ᱟᱪᱷᱟ
ᱢᱚᱱᱮ ᱟᱨ ᱠᱷᱟᱡ ᱫᱚ ᱡᱟᱦᱟᱸᱱᱟᱜ ᱪᱟᱥ ᱟᱵᱟᱫ ᱤᱫᱤ ᱠᱟᱛᱮᱫ ᱫᱚ ᱠᱷᱟᱞᱤ ᱚᱱᱟ ᱢᱟᱨᱥᱟᱞ ᱛᱮᱜᱮ ᱠᱤᱝᱵᱟ ᱯᱩᱠᱷᱨᱤ ᱵᱟᱠᱷᱟᱡ ᱥᱮᱨᱢᱟ ᱫᱟᱜ ᱚᱱᱟ ᱠᱚᱜᱮ
ᱦᱚᱸ ᱦᱚᱸ ᱟᱪᱷᱟ ᱟᱪᱷᱟ ᱟᱪᱷᱟ
ᱛᱚᱵᱮ ᱮᱸᱜ ᱦᱮᱸ ᱤᱭᱟᱹ ᱫᱚ ᱪᱮᱫ ᱞᱮᱠᱟ ᱠᱚ ᱵᱮᱱᱟᱣᱼᱟ ᱟᱯᱮ ᱥᱮᱫ ᱢᱟ ᱱᱚᱝᱠᱟ ᱫᱟᱜ ᱠᱚᱨᱮᱱᱟᱜ ᱢᱟᱛᱚ ᱦᱩᱲᱩ ᱠᱚᱫᱚ ᱪᱮᱫ ᱞᱮᱠᱟ ᱦᱩᱭᱩᱜ ᱜᱮᱭᱟ ᱢᱚᱸᱡᱽ ᱜᱮ?
ᱦᱮᱸ ᱦᱩᱲᱩ ᱠᱚᱫᱚ ᱱᱟᱯᱟᱭ ᱜᱮ ᱦᱩᱭᱩᱜ ᱠᱚᱜ ᱜᱮᱭᱟ
ᱚ ᱦᱚᱸ
ᱟᱫᱚ ᱟᱞᱮ ᱥᱮᱫ ᱫᱚ ᱤᱱᱟᱹ ᱫᱚ ᱦᱟᱸᱜ ᱢᱟᱱᱮ ᱵᱟᱝ ᱥᱚᱢᱟᱱᱟ ᱠᱷᱮᱛ ᱠᱚᱦᱚᱸ ᱢᱟᱱᱮ ᱰᱷᱩᱠᱩ ᱪᱩᱠᱩ ᱧᱚᱜ ᱜᱮᱭᱟᱭ ᱛᱚᱵᱮ ᱢᱟᱱᱮ ᱵᱟᱛᱨᱟᱣ ᱜᱮ ᱦᱩᱭᱩᱜᱼᱟ ᱦᱩᱲᱩ ᱠᱚᱫᱚ
ᱦᱚᱸ ᱦᱚᱸ ᱥᱮᱸ
ᱢᱟᱱᱮ ᱫᱟᱜ ᱨᱮᱭᱟᱜ ᱦᱚᱸ ᱥᱮᱨᱚᱠᱚᱢ ᱵᱚᱥ ᱢᱟᱱᱮ ᱤᱭᱟᱹ ᱚᱵᱷᱟᱵ ᱵᱟᱹᱱᱩᱜᱼᱟ ᱥᱮᱨᱢᱟ ᱠᱷᱚᱱ ᱫᱟᱹᱲᱤᱡᱟᱜᱼᱮ ᱢᱟᱱᱮ ᱡᱟᱹᱲᱤ ᱫᱟᱜ ᱵᱟᱝ ᱦᱩᱭ ᱞᱮᱱ ᱠᱷᱟᱱ ᱦᱚᱸ ᱚᱱᱟ ᱢᱟᱨᱥᱟᱞ ᱮᱵᱮᱞᱮᱵᱮᱞ ᱜᱮᱭᱟ ᱛᱚ ᱚᱱᱛᱮ ᱫᱚ ᱚᱱᱟ ᱠᱚᱛᱮ ᱜᱮᱠᱚ ᱨᱚᱦᱚᱭᱟ ᱤᱱᱟᱹᱛᱮ ᱟᱹᱰᱤ ᱛᱟᱲᱟ ᱦᱩᱲᱟᱹ ᱫᱚ ᱵᱟᱝ ᱟ
ᱟᱪᱷᱟ ᱟᱪᱷᱟ ᱟᱪᱷᱟ
ᱟᱨ ᱟᱯᱮ ᱥᱮᱜ ᱫᱚ ᱚᱠᱟ ᱞᱮᱠᱟ ᱦᱩᱲᱩ ᱠᱚᱨᱮ ᱫᱚ?
ᱟᱸᱜ ᱦᱩᱲᱩ ᱫᱚ ᱟᱞᱮ ᱥᱮᱫ ᱫᱚ ᱟᱸ ᱟᱹᱰᱤ ᱢᱚᱸᱡᱽ ᱦᱩᱭᱩᱜᱼᱟ ᱡᱚᱛᱚ ᱦᱩᱲᱩ ᱜᱮ ᱟᱞᱮ ᱥᱮᱫ ᱫᱚ ᱡᱟᱦᱟᱸ ᱱᱤᱭᱟᱹ ᱠᱚᱨᱮ ᱠᱚ ᱪᱟᱥ ᱵᱟᱲᱟᱭᱟ ᱟᱨ ᱨᱚᱧᱡᱤᱛ ᱠᱚ ᱯᱚᱨᱤᱢᱚᱞ ᱠᱚ ᱟᱸᱡᱚᱢ ᱠᱚ ᱟᱨ ᱦᱮᱸᱫᱮ ᱦᱩᱲᱩ ᱠᱩ ᱵᱷᱩᱠ ᱦᱩᱲᱩ ᱠᱩ ᱵᱩᱨᱱᱤ ᱠᱩ ᱛᱚ ᱱᱚᱶᱟ ᱠᱚᱫᱚ ᱟᱞ ᱥᱮᱜ ᱫᱚᱠᱚ ᱪᱟᱥᱟ ᱟᱨ ᱚᱱᱟ ᱠᱚᱫᱚ ᱟᱹᱰᱤ ᱢᱚᱸᱡᱽ ᱦᱩᱭᱩᱜᱼᱟ ᱱᱚᱛᱮ ᱱᱟᱜ ᱫᱚ ᱟᱨ ᱫᱟᱜ ᱠᱚᱢᱟ ᱚᱱ ᱚᱱᱠᱟᱧ ᱞᱟᱹᱭ ᱠᱮᱜᱼᱟ ᱥᱮ ᱪᱮᱫ ᱞᱮᱠᱟ ᱠᱚ ᱢᱮᱱᱟ? ᱟᱞᱮ ᱥᱮᱫ ᱫᱚ ᱱᱚᱝᱠᱟ ᱡᱟᱹᱯᱟᱹᱭ ᱢᱮᱱᱟᱜ ᱠᱟᱫᱟ ᱚᱱᱟ ᱡᱟᱹᱯᱟᱹᱭ ᱠᱷᱚᱱ ᱜᱮ ᱫᱟᱜ ᱞᱮ ᱵᱷᱚᱨᱟᱣ ᱣᱟᱜᱼᱟ᱾
ᱚᱸ ᱟᱪᱷᱟ ᱟᱪᱷᱟ ᱛᱟᱦᱚᱞᱮ ᱜᱚᱝᱠᱮ ᱱᱤᱛᱳᱜ ᱜᱷᱟᱹᱲᱤᱡ ᱫᱚ ᱪᱮᱫ ᱠᱚ ᱪᱟᱥ ᱢᱮᱱᱟᱜ ᱠᱟᱫᱟ?
ᱟᱨ ᱱᱤᱛᱚᱜ ᱫᱚ ᱪᱟᱥ ᱫᱚ ᱤᱭᱟᱹ ᱠᱚ ᱪᱮᱫ ᱞᱮᱠᱟ ᱚᱱᱟ ᱩᱛᱩ ᱛᱮᱭᱟᱜ ᱠᱚᱜᱮ ᱪᱟᱥ ᱫᱚ ᱢᱮᱱᱟᱜᱼᱟ ᱪᱮᱜ ᱞᱮᱠᱟ? ᱟᱞᱮ ᱫᱚᱞᱮ ᱪᱟᱥ ᱵᱟᱲᱟ ᱟᱠᱟᱫᱟ ᱢᱮᱴᱷᱟ ᱵᱮᱸᱜᱟᱲ ᱠᱚ ᱯᱟᱴ ᱟᱲᱟᱜ ᱠᱚ ᱤᱱᱟᱹ ᱠᱟᱛᱮᱜ ᱥᱟᱹᱨᱩ ᱠᱚ ᱜᱷᱟᱸᱜᱨᱟ ᱠᱚ ᱛᱟᱦᱮᱨ ᱠᱚ ᱠᱟᱠᱨᱚᱞ ᱠᱚ ᱚᱱᱟ ᱠᱚ ᱪᱟᱥ ᱵᱟᱲᱟ ᱦᱩᱭ ᱠᱟᱱᱟ
ᱩᱸ ᱟᱪᱷᱟ ᱟᱪᱷᱟ ᱛᱟᱦᱚᱸ ᱞᱮ ᱢᱟᱱᱮ ᱚᱲᱟᱜ ᱵᱟᱠᱷᱨᱟ ᱥᱮ ᱠᱷᱟᱞᱤ ᱡᱚᱢ ᱠᱟᱛᱮᱜ ᱦᱚᱸ ᱾ ᱟᱨ ᱦᱚᱸ ᱵᱟᱡᱟᱨ ᱥᱮᱜ ᱟᱠᱷᱨᱤᱧ ᱤᱫᱤ ᱦᱩᱭᱩᱜ ᱠᱟᱱᱟ?
ᱚᱸᱻ ᱟᱹᱠᱷᱨᱤᱧ ᱫᱚ ᱱᱚᱝᱠᱟ ᱞᱮᱠᱟ ᱜᱤ ᱪᱮᱜ ᱞᱮᱠᱟ ᱥᱚᱢᱚᱭ ᱨᱮᱫᱚ ᱡᱚᱢ ᱡᱚᱢᱛᱮ ᱢᱤᱫ ᱨᱚᱠᱚᱢ ᱡᱚᱢ ᱦᱚᱸ ᱟᱹᱲᱤᱥ ᱧᱚᱜ ᱵᱩᱡᱷᱟᱹᱜᱼᱟ ᱟᱨ ᱚᱠᱟ ᱫᱚ ᱮᱠᱫᱚᱢ ᱟᱭᱢᱟ ᱚᱠᱟ ᱫᱚ ᱚᱠᱟ ᱫᱚ ᱥᱟᱺᱜᱤᱧ ᱡᱚᱜᱼᱟ ᱛᱚ ᱤᱱ ᱚᱠᱛᱮ ᱨᱮᱫᱚ ᱟᱠᱷᱨᱤᱧ ᱦᱩᱭᱩᱜ ᱜᱮᱭᱟ᱾
ᱚᱸ ᱵᱟᱠᱷᱟᱡ ᱫᱚ ᱤᱱᱟᱹᱜ ᱰᱷᱮᱨ ᱡᱚᱢ ᱦᱚᱸ ᱢᱟᱱᱮ ᱥᱚᱢᱵᱷᱚᱵ ᱫᱚ ᱵᱟᱝ ᱠᱟᱱᱟ ᱥᱮ ᱦᱟᱹᱦ ᱡᱮ ᱡᱚ ᱫᱷᱩᱨᱟᱹᱣ ᱞᱮᱱ ᱠᱷᱟᱡ ᱢᱟ ᱢᱤᱫ ᱜᱷᱟᱹᱲᱤᱡ ᱛᱮ ᱮᱠᱫᱚᱢ ᱡᱟᱞᱮ ᱛᱷᱟᱦᱞᱮ ᱮᱠᱫᱚᱢ ᱡᱚ ᱜᱚᱫᱚᱜᱼᱟ
ᱦᱮᱸ ᱦᱮᱸ ᱦᱮᱸ
ᱟᱞᱮ ᱚᱱᱟ ᱠᱚᱜᱮ ᱱᱤᱛ ᱜᱷᱟᱹᱲᱤᱡ ᱫᱚ ᱢᱟᱱᱮ ᱥᱚᱵᱡᱤ ᱠᱚᱫᱚ ᱞᱟᱜᱟᱣ ᱢᱮᱱᱟᱜᱼᱟ᱾
ᱦᱮᱸ ᱦᱮᱸ ᱦᱮᱸ ᱱᱤᱛᱚᱜ ᱫᱚ ᱤᱱᱟᱹ ᱠᱚᱜᱮ ᱟᱨᱚ ᱯᱮᱥᱮ
ᱟᱞᱮ ᱥᱮᱫ ᱫᱚ ᱱᱤᱛᱚᱜ ᱫᱚ ᱪᱟᱥ ᱞᱮᱠᱟᱛᱮᱫᱚ ᱢᱮᱱᱟᱜ ᱟᱠᱟᱫᱟ ᱡᱟᱦᱟᱸ ᱥᱟᱠᱥᱚᱵᱡᱤ ᱫᱚ ᱢᱮᱱᱟᱜ ᱟᱠᱟᱫ ᱜᱮᱭᱟ ᱟᱹᱰᱤ ᱠᱚᱢᱜᱤ᱾ ᱡᱮᱢᱚᱱ ᱚᱲᱟᱜ ᱨᱮᱫ ᱫᱚ ᱦᱟᱸᱜ ᱱᱤᱭᱟᱹ ᱜᱷᱟᱹᱲᱤᱡ ᱥᱟᱠ ᱥᱚᱵᱽᱡᱤ ᱵᱚᱞᱛᱮ ᱜᱮᱞᱮ ᱡᱟᱦᱟᱸ ᱥᱟᱹᱨᱩ ᱢᱮᱱᱟᱜ ᱠᱟᱫᱟ ᱟᱨ ᱚᱱᱟ ᱥᱟᱶᱛᱮ ᱚᱱᱟ ᱞᱟᱹᱞᱞᱤᱭᱟᱹ ᱯᱟᱴ ᱟᱲᱟᱜ ᱟᱨ ᱜᱟᱹᱫᱷᱟᱹᱨᱤ
ᱦᱚᱸ ᱦᱚᱸ ᱟᱪᱷᱟ ᱟᱪᱷᱟ ᱟᱪᱷᱟ ᱟᱪᱷᱟ
ᱟᱨ ᱱᱚᱱᱛᱮ ᱫᱚ ᱱᱤᱛᱚᱜ ᱫᱚ ᱢᱮᱱᱟᱜ ᱠᱟᱫᱟ ᱵᱟᱹᱭᱦᱟᱹᱲ ᱨᱮᱫᱚ ᱪᱟᱥ ᱤᱫᱤ ᱠᱟᱛᱮᱜ ᱫᱚ ᱚᱱᱟ ᱤᱭᱟᱹ ᱯᱟᱴ
ᱦᱚᱸ ᱦᱚᱸ ᱦᱚᱸ
ᱯᱟᱴ ᱜᱮ ᱢᱮᱱᱟᱜ ᱟᱠᱟᱫᱟ ᱟᱨ ᱵᱟᱠᱷᱟᱡ ᱫᱚ ᱜᱚᱴᱟᱥ ᱯᱷᱟᱸᱠᱟ ᱠᱷᱮᱛ ᱠᱚ ᱛᱟᱦᱮᱸ ᱵᱟᱲᱟ ᱠᱟᱱᱟ ᱚᱱᱟ ᱠᱚᱫᱚ ᱠᱚ ᱤᱭᱟᱹ ᱴᱨᱟᱠᱴᱟᱨ ᱛᱮᱠᱚ ᱥᱤᱛᱮᱜ ᱚᱱᱟ ᱯᱤᱰᱷᱟᱹ ᱠᱚ ᱢᱟᱭᱮᱜ ᱠᱟᱱᱟ ᱢᱟᱱᱮ ᱦᱳᱲᱳ ᱨᱚᱦᱚᱭ ᱵᱟᱠᱷᱨᱟ ᱟᱨᱠᱤ ᱨᱮᱰᱤ ᱠᱟᱜ ᱠᱟᱱᱟ ᱠᱚ
ᱦᱚᱸ ᱦᱚᱸ ᱟᱪᱷᱟ ᱟᱪᱷᱟ
ᱟᱨ ᱱᱚᱱᱛᱮ ᱫᱚ ᱦᱟᱸᱜ ᱤᱭᱟᱹ ᱜᱟᱹᱪᱷᱤ ᱠᱚᱦᱚᱸ ᱠᱚ ᱟᱯᱷᱚᱨᱟᱛᱮᱫ ᱠᱚ ᱨᱮᱰᱤ ᱵᱟᱲᱟ ᱠᱟᱫᱟ ᱛᱚ ᱚᱠᱚᱭ ᱠᱚᱫᱚ ᱠᱚ ᱴᱚᱯᱟᱭᱮᱫ ᱠᱟᱱᱟᱜ ᱩᱱᱠᱩ ᱫᱚ ᱴᱚᱯᱟ ᱫᱚᱠᱚ ᱨᱚᱦᱚᱭ ᱟᱠᱟᱫᱟ᱾
ᱦᱚᱸ ᱦᱚᱸ ᱟᱪᱪᱷᱟ ᱟᱪᱪᱷᱟ ᱟᱪᱷᱟ
ᱟᱫᱚ ᱚᱱᱟ ᱡᱟᱹᱲᱤ ᱫᱟᱜ ᱜᱮᱠᱚ ᱠᱚᱭᱚᱜ ᱦᱚᱨ ᱟᱠᱟᱫᱟ ᱟᱫᱚ ᱚᱱᱟ ᱦᱩᱭ ᱞᱮᱱᱠᱷᱟᱱ ᱜᱮ ᱦᱟᱸᱜ᱾ ᱠᱚ ᱫᱷᱩᱨᱟᱹᱜᱼᱟ ᱟᱞᱮ ᱥᱮᱫ ᱫᱚ
ᱦᱚᱸᱜ ᱚᱝᱠᱟᱭ ᱫᱟᱜ ᱠᱚᱢᱟ ᱢᱤᱫ ᱫᱚᱢ ᱛᱮᱢᱟ ᱜᱚᱴᱟ ᱢᱟ ᱵᱟᱭ ᱫᱟᱜᱟ᱾ ᱛᱚ ᱟᱯᱮ ᱥᱮᱜᱼᱮ ᱫᱟᱜᱼᱟ ᱫᱟᱜ ᱦᱟᱛᱟᱲ ᱫᱟ ᱟᱞᱮ ᱥᱮᱜᱼᱮ ᱥᱤᱛᱩᱝ ᱫᱟ᱾ ᱟᱯᱮᱥᱮᱫ ᱟᱨᱦᱚᱸ ᱜᱟᱯᱟ ᱢᱮᱭᱟᱝ ᱟᱞᱮ ᱥᱮᱫ-ᱮ ᱫᱟᱜᱟ ᱟᱯᱮ ᱥᱮᱫ-ᱮ ᱥᱤᱛᱩᱝᱟ᱾ ᱢᱚᱝᱜᱟ ᱢᱮᱥᱟᱞ ᱢᱮᱥᱟᱞ ᱧᱚᱜ ᱜᱤ
ᱦᱚ ᱟᱫᱚ ᱱᱟᱦᱟᱜ ᱨᱮᱦᱚᱸ ᱢᱟ ᱥᱮᱹᱨᱠᱚᱢᱦᱟ ᱡᱟᱹᱲᱤ ᱫᱟᱜ ᱦᱚᱸ ᱚᱠᱟ ᱫᱚ ᱵᱟᱝ ᱦᱩᱭ ᱜᱚᱜ ᱠᱟᱱᱟ ᱴᱷᱤᱠᱴᱷᱟᱠ᱾ ᱛᱚ ᱥᱮ ᱚᱱᱮ ᱤᱱᱟᱹ ᱛᱮᱦᱚᱸ ᱢᱟᱱᱮ ᱥᱚᱴᱷᱤᱠ ᱚᱠᱛᱚ ᱨᱮ ᱦᱩᱲᱩ ᱠᱚᱦᱚᱸ ᱨᱚᱦᱚᱭ ᱫᱚ ᱵᱟᱝ ᱦᱩᱭ ᱜᱚᱜ ᱠᱟᱱᱟ, ᱚᱠᱟ ᱫᱚ ᱞᱟᱦᱟᱜ ᱠᱟᱱᱟ ᱚᱠᱟ ᱫᱚ ᱱᱚᱜ ᱚᱭ ᱦᱩᱭ ᱜᱚᱜ ᱠᱟᱱ ᱜᱮᱭᱟ ᱱᱟᱥᱮᱹ ᱱᱟᱥᱮᱹ ᱚᱠᱛᱚ ᱠᱚᱨᱮ ᱦᱚᱸ
ᱦᱚᱸ ᱦᱚᱸ ᱦᱚᱸ ᱟᱪᱪᱷᱟ ᱟᱪᱪᱷᱟ
ᱚᱠᱛᱚ ᱨᱮ ᱵᱟᱝ ᱨᱚᱦᱚᱭ ᱞᱮᱠᱷᱟᱱ ᱢᱟ ᱟᱵᱚ ᱥᱟᱱᱛᱟᱞ ᱠᱚᱢᱟ ᱦᱟᱸᱜ ᱟᱸᱻ ᱤᱱᱟᱹ ᱚᱠ ᱠᱚᱜᱤ ᱮᱣ ᱜᱚᱴᱟ ᱥᱮᱨᱢᱟ ᱡᱚᱢ ᱟᱨ ᱨᱮᱱᱟᱜ ᱵᱚᱱ ᱟ ᱟ ᱟᱨᱡᱟᱣᱟ? ᱟ ᱵᱟᱵᱚᱱ ᱪᱟᱥ, ᱟ ᱵᱟᱵᱚᱱ ᱪᱟᱥ ᱞᱮᱠᱷᱟᱱ ᱢᱟ ᱦᱟᱜ᱾ ᱟ ᱡᱚᱢ ᱠᱚᱱᱟᱜ ᱫᱤᱠ ᱫᱟᱹᱨᱤᱭᱟᱹ ᱦᱩᱭᱩᱜᱼᱟ
ᱦᱳᱭ ᱚᱱᱟ ᱜᱮ ᱠᱟᱱ ᱜᱮᱢᱟ ᱢᱟᱨᱟᱝ ᱪᱟᱥ ᱚᱱᱟ ᱟᱨᱡᱟᱣ ᱠᱟᱛᱮᱫ ᱜᱮᱢᱟ ᱡᱟᱦᱟ ᱫᱤᱱ ᱠᱚᱢᱟ ᱵᱚᱱ ᱠᱷᱮᱢᱟᱣ ᱯᱟᱨᱚᱢᱮᱫ ᱠᱟᱱᱟ ᱦᱟᱸᱜ᱾
ᱦᱩᱸ ᱦᱩᱸ ᱦᱩ
ᱟ ᱟᱨ ᱛᱚᱵᱮ ᱮᱸ ᱜᱚᱝᱠᱮ ᱪᱮᱫ ᱞᱮᱠᱟ? ᱛᱮᱱᱟᱜ ᱛᱷᱚᱞᱟ ᱦᱚᱭ ᱦᱤᱸᱥᱤᱫ ᱠᱚ ᱥᱟᱶᱛᱮ ᱚᱱᱛᱮᱱᱟᱜ, ᱟᱯᱮ ᱥᱮᱱᱟᱜ ᱢᱤᱫ ᱵᱟᱨ ᱠᱟᱛᱷᱟ ᱠᱚ ᱞᱟᱹᱭ ᱞᱟᱝ ᱵᱮᱥ ᱵᱟ ᱪᱮᱛᱟ?
ᱦᱚᱭ ᱦᱤᱥᱤᱫ ᱟ ᱥᱟᱶᱛᱮ ᱡᱟᱦᱟᱸ ᱠᱟᱛᱷᱟ ᱠᱚ᱾ ᱱᱚᱱᱛᱮ ᱫᱚ ᱦᱟᱜ ᱢᱟᱱᱮ ᱦᱚᱭ ᱦᱤᱥᱤᱫ ᱢᱮᱱ ᱞᱮᱠᱷᱟᱡ ᱫᱚ, ᱳᱭ ᱟᱹᱰᱤ ᱠᱚᱢ ᱜᱤᱻ ᱚᱱᱟ ᱵᱮᱥ ᱫᱷᱟᱨᱟ ᱛᱟᱦᱮᱱᱟ ᱟᱨ ᱵᱟᱠᱷᱟᱡ ᱫᱚ ᱳᱭ ᱵᱮᱲᱟᱣᱟᱜ ᱛᱟᱨᱟᱥ ᱜᱮ ᱛᱷᱚᱲᱟ ᱡᱟᱹᱥ ᱴᱤᱧᱚᱜᱚᱜ ᱠᱟᱱᱟ ᱟᱨ ᱚᱱᱟ ᱥᱟᱶᱛᱮ ᱜᱟᱹᱭ ᱰᱟᱝᱨᱟ ᱠᱷᱮᱛ ᱠᱚᱨᱮ ᱦᱟᱸᱜ ᱡᱚᱢᱟᱜ ᱠᱚᱢᱟ ᱥᱟᱱᱟᱢ ᱠᱚ ᱤᱭᱟᱹ ᱥᱤ ᱠᱮᱫᱟ ᱛᱚ ᱦᱟᱸᱜ ᱚᱱᱮ ᱜᱷᱟᱸᱥ ᱠᱚᱦᱚᱸ ᱛᱷᱚᱲᱟ ᱟᱱᱟᱴ ᱦᱩᱭ ᱮᱱᱟ ᱱᱤᱛᱚᱜ ᱫᱚ ᱦᱟᱸᱜ ᱟᱫᱚ ᱚᱱᱟ ᱠᱚ ᱤᱭᱟᱹ ᱚᱱᱟ ᱚᱱᱮ ᱴᱟᱺᱰᱤ ᱠᱚᱨᱮ ᱵᱚᱞ ᱢᱟᱴ ᱴᱟᱺᱰᱤ ᱠᱚᱨᱮ ᱜᱮ ᱦᱟᱸᱜ ᱛᱚᱞ ᱵᱟᱲᱟ ᱠᱚ ᱦᱩᱭᱩᱜᱼᱟ᱾ ᱟᱨᱠᱷᱟᱡ ᱦᱚᱨ ᱫᱷᱟᱨᱮ ᱨᱮ ᱟᱨ ᱵᱟᱝᱠᱷᱟᱡ ᱫᱚ ᱱᱚᱱᱛᱮᱱᱟᱜ ᱠᱟᱛᱷᱟ ᱤᱫᱤ ᱠᱟᱛᱮᱫ ᱫᱚ᱾ ᱱᱤᱭᱟᱹ ᱜᱷᱟᱹᱲᱤ ᱫᱚ ᱡᱟᱦᱟᱢ ᱥᱮᱨᱚᱠᱚᱢ ᱫᱚ᱾ ᱪᱚᱨᱪᱟ ᱫᱚ ᱦᱟᱸᱜ ᱵᱟᱹᱱᱩᱜ ᱟᱠᱟᱫᱟ ᱢᱟᱱᱮ ᱮᱠᱷᱚᱱ ᱠᱟᱹᱢᱤ ᱛᱮᱜᱮ ᱵᱮᱥᱛᱚ ᱾ ᱦᱚᱲ ᱠᱚ ᱚᱠᱟ ᱚᱠᱟᱛᱮ ᱢᱮᱱᱟᱜ ᱠᱚ᱾
ᱦᱚᱸ ᱦᱚᱸ ᱦᱚᱸ
ᱚᱱᱮ ᱦᱚᱲ ᱫᱟᱜ ᱦᱚᱲ ᱥᱟᱶᱛᱮ ᱧᱟᱯᱟᱢ ᱦᱚᱸ ᱴᱷᱤᱠ ᱴᱷᱟᱠ ᱵᱟᱝ ᱦᱩᱭ ᱜᱚᱜ ᱠᱟᱱᱟ᱾
ᱦᱚᱸ ᱦᱚᱸ ᱟᱪᱪᱷᱟ ᱟᱪᱪᱷᱟ ᱟᱪᱪᱷᱟ ᱟᱪᱪᱷᱟ ᱟᱪᱷᱟ ᱚᱱᱛᱮ ᱫᱚ ᱮ ᱟᱯᱮ ᱥᱮᱫ ᱮ ᱠᱷᱮᱞᱟ ᱠᱚᱫᱚ ᱪᱮᱫ ᱯᱮ ᱠᱷᱮᱞᱟ ᱵᱟᱲᱟᱭᱟ?
ᱠᱷᱮᱞ ᱠᱚᱫᱚ ᱱᱚᱛᱮ ᱫᱚ ᱦᱟᱸᱜ ᱳᱭᱮᱭ ᱮᱱᱮᱡ ᱜᱮ ᱦᱩᱭ ᱵᱟᱲᱟᱜᱚᱜᱼᱟ ᱵᱚᱞ ᱮᱱᱮᱡ
ᱦᱮᱸ ᱦᱮᱸ
ᱚᱱᱟ ᱠᱚᱜᱮ ᱢᱮᱱᱟᱜ ᱦᱟᱛᱟᱲᱟ ᱟᱫᱚ ᱪᱟᱞᱟᱜ ᱠᱟᱱ ᱜᱮᱭᱟ ᱮᱱᱮᱡ ᱠᱚᱫᱚ ᱦᱟᱸᱜ ᱟᱫᱚ ᱞᱟᱹᱴᱩ ᱞᱟᱹᱴᱩ ᱴᱩᱨᱱᱟᱢᱮᱱᱴ ᱠᱚᱫᱚ ᱦᱟᱸᱜ ᱟᱹᱣᱨᱤ ᱦᱟᱛᱟᱲᱚᱜᱼᱟ ᱱᱤᱭᱟᱹ ᱜᱷᱟᱹᱲᱤᱡ ᱫᱚ ᱟᱹᱭ ᱠᱟᱹᱴᱤᱡ ᱠᱚᱜᱮ ᱚᱱᱟ ᱜᱮᱠᱚ ᱠᱷᱮᱞ ᱵᱟᱲᱟ ᱠᱟᱱᱟ ᱟᱫᱚ ᱧᱮᱞ ᱫᱟᱨᱟ ᱠᱚᱫᱚ ᱦᱟᱸᱜ ᱟᱯᱱᱟᱨ ᱫᱚᱦᱟᱸᱜ ᱠᱷᱮᱞ ᱠᱚᱫᱚ ᱵᱟᱹᱜᱤ ᱵᱟᱲᱟ ᱦᱩᱭ ᱠᱟᱱᱟ ᱥᱮ ᱚᱱᱮ ᱠᱟᱴᱟ ᱠᱚ ᱛᱷᱚᱲᱟ ᱤᱧᱡᱩᱨᱤ ᱦᱩᱭ ᱵᱟᱲᱟ ᱧᱚᱜ ᱞᱮᱱᱟ ᱞᱟᱦᱟᱛᱮ ᱟᱫᱚ ᱚᱱᱟᱛᱮ ᱵᱟᱹᱜᱤ ᱵᱟᱲᱟ ᱦᱩᱭ ᱟᱠᱟᱱᱟ ᱟᱨ ᱞᱟᱹᱴᱩ ᱴᱩᱨᱱᱟᱢᱮᱱᱴ ᱠᱷᱟᱹᱞᱤ ᱧᱮᱞ ᱫᱚ ᱪᱟᱞᱟᱜ ᱥᱮᱱᱚᱜ ᱦᱩᱭᱩᱜ ᱠᱟᱱ ᱜᱮᱭᱟ ᱢᱟᱡᱷᱮ ᱢᱚᱫᱽᱫᱷᱮ
ᱟᱨ ᱛᱚᱵᱮ ᱜᱚᱢᱠᱮ ᱪᱮᱫ ᱠᱚᱢ ᱢᱮᱱᱮᱫ ᱟ ᱦᱟᱸᱜ ᱵᱟᱹᱧ ᱟᱸᱡᱚᱢ ᱴᱷᱤᱠ ᱞᱮᱜᱼᱟ?
ᱚ ᱢᱮᱱᱮᱫ ᱠᱟᱹᱱᱟᱹᱧ ᱱᱚᱛᱮ ᱫᱚ ᱠᱷᱮᱞ ᱫᱚᱦᱟᱸᱜ ᱢᱟᱱᱮ ᱟᱯᱱᱟᱨ ᱫᱷᱟᱨᱟ ᱫᱚ ᱦᱟᱸᱜ ᱛᱷᱚᱲᱟ ᱵᱟᱹᱜᱤ ᱦᱩᱭ ᱟᱠᱟᱱᱟ ᱚᱱᱮ ᱮᱸ ᱜᱩᱱᱴᱷᱮ ᱨᱮ ᱛᱷᱚᱲᱟ ᱤᱧᱡᱩᱨᱤ ᱦᱩᱭ ᱠᱷᱟᱹᱛᱤᱨ ᱛᱮ ᱟᱫᱚ ᱱᱟᱦᱟᱜ ᱨᱮᱫᱚ ᱠᱷᱮᱹᱞ ᱠᱚᱫᱚ ᱵᱚᱱᱫ ᱵᱟᱲᱟ ᱦᱩᱭ ᱠᱟᱱᱟ ᱟᱫᱚ ᱞᱟᱹᱴᱩ ᱴᱩᱨᱱᱟᱢᱮᱱᱴ ᱫᱷᱟᱨᱟ ᱜᱮ ᱧᱮᱞ ᱫᱚ ᱥᱮᱱᱚᱜᱚᱜ ᱦᱩᱭᱩᱜ ᱠᱟᱱ ᱜᱮᱭᱟ ᱢᱟᱡᱷᱮ ᱢᱚᱫᱽᱫᱷᱮ ᱫᱚ ᱚᱱᱟ ᱠᱚᱜᱮ ᱠᱷᱮᱞ ᱫᱚ
ᱟᱪᱷᱟ ᱟᱪᱷᱟ
ᱟᱞᱮ ᱥᱮᱫ ᱦᱚᱸ ᱜᱚᱢᱠᱮ ᱮᱠᱫᱚᱢ ᱟᱹᱰᱤ ᱡᱳᱨ ᱜᱮᱞᱤᱧ ᱠᱷᱮᱞᱟᱭᱟ ᱵᱚᱞ ᱠᱚᱫᱚ ᱦᱟᱸᱜ